ᱦᱮᱞᱳ
ᱦᱳᱭ ᱟᱸᱡᱚᱢ ᱧᱟᱢᱚᱜ ᱠᱟᱱᱟ
ᱦᱮᱸ ᱜᱚᱝᱠᱮ ᱟᱸᱡᱚᱢ ᱧᱟᱢᱚᱜ ᱠᱟᱱ ᱜᱮᱭᱟ
ᱛᱚᱵᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱤᱛ ᱚᱠᱛᱚ
ᱦᱮᱸ ᱱᱤᱛᱚᱜ ᱚᱠᱛᱚ ᱫᱚᱼᱼ ᱟᱸ ᱵᱟᱹᱭᱦᱟᱹᱲ ᱥᱮᱱ ᱜᱮ ᱦᱮᱡ ᱦᱩᱭ ᱟᱠᱟᱱᱟ ᱚᱱᱠᱟ ᱠᱟᱰᱟ ᱠᱟᱰᱟ ᱰᱟᱝᱨᱤ ᱠᱚ ᱠᱟᱹᱴᱤᱡ ᱟᱹᱛᱤᱧ ᱵᱟᱲᱟ ᱦᱚᱪᱚ ᱦᱩᱭᱩᱜ ᱠᱟᱱᱟ
ᱫᱚ ᱦᱩᱲᱩ ᱨᱚᱦᱚᱭ ᱠᱚᱯᱮ ᱞᱟᱜᱟᱣ ᱟᱠᱟᱱᱟ ᱥᱮ ᱵᱟᱝᱼᱼ
ᱦᱩᱲᱩ ᱨᱚᱦᱚᱭ ᱠᱚᱫᱚ ᱱᱟᱦᱟᱜ ᱜᱚᱝᱠᱮ ᱚᱱᱠᱟ ᱫᱚᱼᱼ ᱟᱹᱣᱨᱤ ᱮᱛᱚᱦᱚᱵ ᱜᱚᱫᱚᱜ ᱦᱩᱭᱩᱜᱼᱟ ᱱᱚᱜᱼᱚᱭ ᱱᱮᱜ ᱜᱮ ᱫᱟᱜ ᱡᱟᱹᱲᱤ ᱟᱬᱜᱚᱭᱮᱜᱼᱟ ᱱᱟᱦᱟᱜ ᱟᱨ ᱫᱟᱜ ᱡᱟᱹᱲᱤ ᱛᱤᱸᱜᱩ ᱞᱮᱱ ᱠᱷᱟᱱ ᱢᱳᱴᱟᱢᱩᱴᱤ ᱱᱟᱦᱟᱜ ᱨᱚᱦᱚᱭ ᱠᱚ ᱮᱛᱚᱦᱚᱵ ᱦᱩᱭᱩᱜᱼᱟ
ᱦᱳᱭ ᱦᱳᱭ ᱟᱞᱮ ᱥᱮᱫ ᱦᱚᱸ ᱚᱱᱠᱟ ᱜᱮ ᱦᱩᱲᱩ ᱨᱚᱦᱚᱭ ᱠᱚ ᱟᱞᱮ ᱥᱮᱫ ᱦᱚᱸ ᱚᱱᱠᱟ ᱜᱮ ᱦᱩᱲᱩ ᱨᱚᱦᱚᱭ ᱠᱚᱫᱚ ᱟᱹᱣᱨᱤ ᱞᱮ ᱞᱟᱜᱟᱜᱼᱟ ᱟᱨᱼᱼ ᱱᱚᱜᱼᱚᱭ ᱠᱷᱩᱵ ᱮᱠᱴᱟ ᱦᱚᱸ ᱵᱟᱭ ᱫᱟᱜ ᱟᱠᱟᱫᱟ ᱡᱮ ᱠᱷᱮᱛᱨᱮ ᱫᱟᱜ ᱠᱚ ᱛᱤᱸᱜᱩᱜ ᱞᱮᱠᱟ ᱟᱨ ᱱᱚᱝᱠᱟ ᱜᱮᱼᱼ ᱠᱚ ᱩᱱᱠᱩ ᱚᱲᱟᱜ ᱠᱚᱨᱮ ᱜᱮ ᱢᱮᱱᱟᱜ ᱞᱮᱭᱟ
ᱟᱪᱪᱷᱟ ᱟᱪᱪᱷᱟ ᱟᱪᱪᱷᱟ ᱦᱮᱸ ᱜᱚᱝᱠᱮ ᱛᱟᱦᱚᱞᱮ ᱟᱵᱚ ᱫᱚ ᱟᱯᱮ ᱡᱟᱦᱟᱸ ᱞᱮᱠᱟ ᱟᱞᱮ ᱦᱚᱸ ᱚᱱᱠᱟ ᱜᱮ ᱥᱮ ᱜᱚᱝᱠᱮᱼᱼ ᱟᱞᱟᱝ ᱢᱤᱫᱴᱤᱡ ᱱᱚᱣᱟ ᱛᱟᱞᱟ ᱨᱮ ᱢᱤᱫᱴᱤᱡ ᱴᱚᱯᱤᱠ ᱟᱹᱜᱩ ᱠᱟᱛᱮ ᱞᱟᱝ ᱜᱟᱯᱟᱞ ᱢᱟᱨᱟᱣ ᱞᱮᱱ ᱠᱷᱟᱱ ᱦᱮᱸ ᱟᱹᱰᱤ ᱜᱮ ᱦᱮᱸ ᱱᱟᱯᱟᱭ ᱠᱚᱜᱼᱟ ᱟᱫᱚ ᱚᱱᱟᱼᱼ
ᱛᱚᱵᱮ ᱞᱟᱹᱭ ᱢᱮ ᱚᱠᱟ ᱴᱚᱯᱤᱠ ᱱᱤᱭᱟᱹ ᱞᱟᱝ ᱜᱟᱞᱢᱟᱨᱟᱜ-ᱟ
ᱦᱮᱸ ᱟᱵᱮᱱᱟᱜ ᱡᱩᱫᱤ ᱵᱟᱰᱟᱭ ᱢᱮᱱᱟᱜ ᱠᱷᱟᱱ ᱟᱨ ᱵᱟᱝ ᱠᱷᱟᱱ ᱫᱚ ᱞᱟᱹᱭᱟᱞᱤᱧ
ᱢᱟ ᱟᱢ ᱜᱮ ᱞᱟᱹᱭ ᱛᱟᱞᱟᱝ ᱢᱮ
ᱮᱸᱜ ᱴᱚᱯᱤᱠ ᱵᱟᱨᱮᱛᱮ ᱢᱮᱱ ᱞᱮᱠᱷᱟᱱ ᱮᱜ ᱱᱚᱣᱟ ᱤᱭᱟᱹᱼᱼ ᱟᱵᱮᱱᱟᱜ ᱚᱱᱠᱟ ᱵᱟᱰᱟᱭ ᱵᱟᱹᱱᱩᱜᱼᱟ
ᱦᱩᱸ ᱟᱪᱪᱷᱟ ᱢᱟ ᱛᱚᱵᱮᱧ ᱞᱟᱹᱭ ᱮᱫᱟ ᱦᱚᱞᱟ ᱢᱟᱫᱮᱨ ᱡᱟᱦᱟᱸ ᱦᱩᱞ ᱢᱟᱦᱟ ᱯᱮᱼᱼ ᱯᱟᱨᱚᱢ ᱮᱱᱟ ᱦᱩᱞ ᱫᱤᱵᱚᱥ ᱛᱚ ᱚᱱᱟ ᱟᱯᱮ ᱪᱮᱫ ᱞᱮᱠᱟ ᱯᱮ ᱢᱟᱱᱟᱣ ᱠᱮᱫᱟ ᱟᱯᱮ ᱥᱮᱫ
ᱦᱮᱸ ᱜᱚᱝᱠᱮ ᱮᱜ ᱡᱟᱦᱟᱸ ᱛᱤᱱᱟᱹᱜ ᱜᱟᱱ ᱩᱱᱟᱹᱜ ᱩᱰᱟᱹᱝ ᱵᱟᱰᱟᱭ ᱵᱟᱹᱱᱩᱜ ᱠᱟᱜᱼᱟ ᱛᱚᱵᱮ ᱡᱟᱦᱟᱸ ᱛᱤᱱᱟᱹᱜ ᱩᱰᱟᱹᱝ ᱜᱮ ᱵᱟᱰᱟᱭ ᱢᱮᱱᱟᱜᱼᱟ ᱤᱱᱟᱹᱜ ᱜᱟᱱ ᱫᱚ ᱦᱟᱸᱜ ᱞᱟᱹᱭ ᱦᱩᱭᱩᱜ ᱠᱟᱱᱟ
ᱦᱮᱸ ᱦᱮᱸ ᱢᱟᱱᱮ ᱮᱱᱮ ᱦᱤᱞᱳᱜ ᱵᱤᱨ ᱥᱤᱫᱩ ᱠᱟᱱᱩ ᱵᱟᱵᱟ ᱛᱤᱠ ᱠᱤᱱ ᱫᱮᱵᱟ-ᱥᱮᱵᱟ ᱞᱟᱹᱜᱤᱫ ᱛᱮ ᱟᱞᱮ ᱫᱚ ᱯᱮ ᱯᱩᱱ ᱟᱹᱛᱩ ᱨᱮᱱ ᱢᱤᱫ ᱠᱟᱛᱮᱫ ᱢᱤᱫᱴᱷᱮᱱ ᱚᱱᱠᱟ ᱢᱩᱨᱛᱤ ᱵᱮᱱᱟᱣ ᱾ ᱠᱟᱱᱟ ᱚᱸᱰᱮ ᱜᱮᱞᱮ ᱡᱚᱛᱚ ᱦᱚᱲᱞᱮ ᱫᱮᱵᱟ ᱥᱮᱵᱟ ᱠᱤᱱᱟ ᱟᱨ ᱵᱟᱦᱟ ᱢᱟᱞᱟ ᱟᱨᱟᱣ ᱠᱤᱱ ᱟᱹᱠᱤᱱᱟᱞᱮ ᱾
ᱦᱳᱭ ᱦᱳᱭ
ᱦᱮᱸ ᱛᱟᱦᱞᱮ ᱚᱝᱠᱟ ᱜᱮ ᱥᱮᱛᱟᱜ ᱨᱮ ᱨᱮᱭᱟᱲ ᱵᱟᱲᱟ ᱠᱟᱛᱮᱫ ᱥᱮ ᱛᱩᱯᱩ ᱯᱷᱟᱨᱪᱟ ᱠᱟᱛᱮᱫ ᱾ ᱪᱟᱞᱟ ᱦᱩᱭᱮᱱᱟ ᱟᱨ ᱱᱚ ᱫᱚᱥ ᱚᱠᱛᱮ ᱩᱱ ᱥᱚᱢᱚᱭ ᱪᱟᱞᱟᱣ ᱠᱟᱛᱮᱫ ᱾ ᱚᱝᱠᱟ ᱜᱮ ᱵᱚᱸᱜᱟ ᱵᱩᱨᱩ ᱞᱟᱹᱴᱩ ᱜᱟᱹᱠᱷᱩᱲᱤᱭᱟᱱ ᱦᱚᱲ ᱠᱚᱠᱚ ᱛᱟᱦᱮᱸ ᱞᱮᱱᱟ ᱩᱱᱠᱩ ᱠᱚᱜᱮ ᱱᱟᱦᱱᱟᱜ ᱵᱚᱸᱜᱟ ᱵᱩᱨᱩ ᱥᱮ ᱵᱟᱦᱟ ᱢᱟᱞᱟ ᱾ ᱠᱚᱫᱚ ᱩᱱᱠᱩ ᱜᱮ ᱦᱟᱸᱜ ᱠᱚ ᱟᱲᱟᱣ ᱠᱮᱜᱼᱟ ᱦᱩᱸ ᱾ ᱦᱮᱸ ᱫᱚᱥᱟᱨ ᱞᱤᱧ ᱞᱟᱹᱭᱟ ᱟᱫᱚ ᱚᱱᱠᱟ ᱜᱮ ᱞᱟᱹᱴᱩ ᱢᱤᱴᱤᱡ ᱚᱱᱟ ᱨᱮᱱ ᱜᱟᱹᱠᱷᱩᱲᱤᱭᱟᱱ ᱥᱮ ᱚᱱᱟ ᱱᱤᱭᱮ ᱵᱟᱰᱟᱭ ᱚᱱᱠᱟᱱᱟᱜ ᱢᱮᱱᱟᱜ ᱛᱟᱭᱟ ᱟᱨ ᱡᱟᱹᱥ ᱛᱤᱧᱚᱜ ᱩᱱᱤ ᱢᱤᱫ ᱵᱟᱨ ᱠᱟᱛᱷᱟ ᱚᱸᱰᱮ ᱟᱸᱡᱚᱢ ᱥᱟᱹᱨᱤᱭᱟᱜ ᱞᱮᱭᱟᱭ ᱡᱮ ᱵᱟᱝ ᱱᱤᱱ ᱵᱤᱨ ᱥᱤᱫᱩᱼ ᱠᱟᱹᱱᱩ ᱱᱤᱝᱠᱟᱹ ᱠᱟᱛᱮᱫ ᱱᱤᱝᱠᱟᱹ ᱠᱟᱛᱮᱫ ᱾ ᱦᱮᱸᱠᱤᱱ ᱟᱵᱚ ᱢᱟᱹᱱᱢᱤ ᱫᱚᱦᱚ ᱟᱠᱟᱫ ᱵᱚᱱᱟ ᱥᱮ ᱟᱵᱚ ᱢᱟᱹᱱᱢᱤ ᱠᱷᱟᱹᱛᱤᱨ ᱠᱤᱱ ᱞᱟᱹᱲᱟᱹᱭ ᱞᱮᱫᱟ ᱾ ᱢᱤᱴᱤᱱ ᱜᱟᱯᱟᱞᱢᱟᱨᱟᱣ ᱫᱚᱦᱚ ᱠᱟᱛᱮᱫ ᱚᱱᱠᱟᱱᱟᱜ ᱟᱹᱰᱤ ᱠᱤᱪᱷᱩ ᱢᱤᱫᱴᱤᱡ ᱾ ᱦᱮᱸ ᱜᱚᱞᱯᱷᱚ ᱛᱟᱞᱟᱛᱮᱭ ᱵᱟᱲᱟᱭ ᱦᱚᱪᱚ ᱠᱮᱫ ᱞᱮᱭᱟ ᱦᱮᱸ ᱚᱱᱟ ᱦᱚᱸ ᱟᱹᱰᱤ ᱱᱟᱯᱟᱭᱮᱱ ᱜᱮᱭᱟ ᱠᱟᱨᱚᱱ ᱟᱵᱚ ᱾ ᱦᱟᱯᱮᱱ ᱫᱤᱱ ᱨᱮ ᱱᱟᱦᱟᱜ ᱚᱱᱠᱟ ᱜᱮ ᱾ ᱢᱮᱱᱫᱚ ᱞᱟᱹᱭ ᱟᱠᱚ ᱦᱩᱭᱩᱜᱼᱟ ᱟᱵᱚ ᱠᱷᱚᱱ ᱠᱟᱹᱴᱤᱡ ᱠᱚ ᱥᱮ ᱟᱵᱚ ᱠᱚᱨᱮᱱ ᱫᱟᱛᱟ ᱠᱚ ᱯᱚᱨᱮ ᱨᱮᱱ ᱦᱮᱸ ᱾
ᱦᱚᱭ ᱦᱚᱭ ᱚᱱᱟ ᱢᱟ ᱴᱷᱤᱠ ᱜᱤ ᱟᱻ ᱟᱞᱮ ᱦᱚᱸ ᱚᱱᱠᱟᱜᱮ ᱪᱷᱤᱛᱟᱜ ᱥᱮᱫ ᱫᱚ ᱚᱱᱠᱟ ᱵᱟᱦᱟ ᱢᱟᱞᱟ ᱟᱲᱟᱣ ᱠᱚ ᱦᱩᱭᱱᱟ ᱚᱱᱟ ᱠᱚᱫᱚ ᱡᱟᱦᱟᱸᱭ ᱠᱩ ᱜᱟᱠᱷᱩᱲᱟᱱ ᱠᱚ ᱥᱮ ᱢᱟᱨᱟᱝ ᱠᱩᱨᱩᱝ ᱠᱩ ᱵᱟᱨ ᱵᱤᱨ ᱵᱟᱱᱴᱟ ᱠᱚ ᱾ ᱪᱮᱫ ᱞᱮᱠᱟ ᱠᱤᱱ ᱠᱟᱹᱢᱤ ᱠᱟᱫᱟ ᱪᱮᱜ ᱠᱤᱱ ᱪᱤᱠᱟ ᱠᱟᱫᱟ ᱚᱱᱟ ᱱᱤᱭᱮᱠᱤᱱ ᱚᱱᱟ ᱱᱤᱭᱮ ᱠᱚ ᱦᱚᱲᱟ ᱠᱚ ᱞᱟᱹᱭᱟᱫ ᱞᱮᱭᱟ ᱞᱟᱹᱭ ᱠᱮᱫᱟᱞᱮ ᱟᱞᱮ ᱦᱚᱸ ᱤᱱᱟᱹ ᱛᱟᱭᱚᱢ ᱥᱮᱛᱟᱜ ᱥᱮᱫ ᱫᱚ ᱢᱚᱴᱟᱢᱩᱴᱤ ᱫᱚᱥᱴᱟ ᱠᱷᱚᱱ ᱮᱠᱴᱟ ᱦᱟᱹᱵᱤᱡ ᱛᱮᱫᱚ ᱟᱞᱮ ᱫᱚ ᱾ ᱨᱚᱠᱛᱚᱫᱟᱱ ᱥᱤᱵᱤᱨ ᱞᱮ ᱫᱚᱦᱚ ᱠᱟᱫ ᱛᱟᱦᱮᱸᱱᱟ ᱤᱱᱟᱹ ᱛᱟᱭᱚᱢ ᱾ ᱢᱟᱹᱭ ᱵᱟᱹᱵᱩ ᱛᱟᱠᱩ ᱞᱟᱹᱜᱤᱫ ᱟᱭᱢᱟ ᱞᱮᱠᱟᱱ ᱠᱨᱤᱭᱟ ᱯᱨᱚᱛᱤᱡᱳᱜᱤᱛᱟ ᱜᱚᱜᱚ ᱵᱟᱵᱟ ᱛᱟᱠᱚ ᱞᱟᱹᱜᱤᱫ ᱦᱚᱸ ᱠᱨᱤᱭᱟ ᱯᱨᱚᱛᱤᱡᱳᱜᱤᱛᱟ ᱾ ᱟᱨᱞᱮ ᱫᱚᱦᱚ ᱟᱠᱟᱫ ᱛᱟᱦᱮᱸᱱᱟ ᱟᱫᱚ ᱡᱚᱢ ᱧᱩ ᱵᱟᱲᱟ ᱠᱟᱛᱮᱫ ᱟᱫᱚ ᱪᱟᱵᱟ ᱠᱟᱫᱟᱞᱮ ᱾ ᱦᱩᱜᱚᱝᱠᱟ ᱟᱨᱠᱤ ᱯᱨᱟᱭᱤᱡᱽ ᱠᱚᱞᱮ ᱮᱢ ᱵᱟᱲᱟ ᱟᱫ ᱠᱚᱣᱟ ᱯᱨᱟᱭᱤᱡᱽ ᱵᱤᱛᱚᱨᱚᱱ ᱯᱨᱟᱭᱤᱪ ᱛᱟᱸᱦᱮ ᱠᱟᱱᱟ ᱯᱟᱹᱧᱪᱤ ᱟᱨ ᱫᱷᱩᱛᱤ ᱠᱩ ᱱᱚᱜᱼᱚᱝᱠᱟ ᱠᱟᱛᱮᱫ ᱟᱞᱮ ᱯᱟᱨᱚᱢ ᱠᱮᱫᱟ ᱾
ᱟᱪᱷᱟ ᱟᱪᱷᱟ ᱟ. ᱰᱤ ᱱᱟᱯᱟᱭ ᱜᱚᱢᱠᱮ ᱟᱨ ᱢᱮᱱᱫᱚ ᱟᱞᱮᱭᱟᱜ ᱫᱚ ᱚᱱᱠᱟ ᱫᱚ ᱱᱟᱦᱟᱜ ᱟᱯᱮ ᱞᱮᱠᱟ ᱫᱚ ᱚᱱᱠᱟᱱᱟᱜ ᱩᱱᱟᱹᱜ ᱮᱴᱟ ᱟᱭᱳᱡᱳᱱ ᱫᱚ ᱵᱟᱝᱞᱮ ᱫᱚᱦᱚ ᱫᱟᱲᱮ ᱠᱟᱫᱟ ᱛᱚᱵᱮ ᱚᱱᱠᱟ ᱫᱚ ᱟᱹᱰᱤ ᱥᱟᱸᱜᱮ ᱟᱹᱛᱩ ᱨᱮᱱ ᱫᱷᱩᱛᱤ ᱥᱮ ᱚᱱᱠᱟᱱ ᱥᱟᱹᱲᱤ ᱵᱟᱸᱫᱮ ᱠᱟᱛᱮᱫ ᱟᱹᱰᱤᱜᱟᱱ ᱟᱹᱰᱤ ᱟᱹᱰᱤ ᱯᱩᱱ ᱟᱹᱛᱩ ᱨᱮᱱ ᱮ‌. ᱮ. ᱥᱟᱱᱟᱢ ᱢᱟᱹᱱᱢᱤ ᱠᱚ ᱞᱮᱠᱟ ᱮ. ᱦᱮᱡ ᱞᱮᱱᱟᱞᱮ ᱾ ᱥᱮ ᱚᱸᱰᱮ ᱞᱮ ᱥᱩᱨ ᱨᱮᱱᱟ ᱛᱟᱨᱯᱚᱨ ᱚᱱᱮ ᱡᱮ ᱯᱮ ᱯᱩᱱ ᱟᱹᱛᱩ ᱨᱮᱱᱟᱜ ᱡᱟᱦᱟᱸ ᱛᱤᱱᱟᱹᱜ ᱮ. ᱾ ᱦᱟᱨᱛᱟ ᱛᱮ ᱮ ᱛᱩᱜ ᱴᱟᱢᱟᱠ ᱛᱩᱢ ᱫᱟ. ᱜ ᱫᱟᱞᱚᱵ ᱟᱠᱟᱱ ᱚᱱᱟ ᱠᱚ ᱥᱟᱶᱛᱮ ᱠᱚ ᱟᱹᱜᱩ ᱛᱚᱨᱟ ᱞᱮᱫ-ᱟ, ᱦᱮᱸ ᱚᱱᱟ ᱥᱟᱶ ᱛᱮ ᱮ. ᱥᱟᱱᱟᱢ ᱟᱛᱩ ᱨᱮᱱ ᱢᱤᱫ ᱠᱟᱛᱮᱫ ᱱᱟᱯᱟᱭ ᱛᱮ ᱞᱮ ᱮᱱᱮᱡ ᱟᱸᱫᱳᱲ ᱠᱮᱫᱟ ᱥᱮ ᱨᱟᱹᱥᱠᱟᱹ ᱨᱚᱢᱚᱡᱽ ᱠᱮᱫᱟ, ᱦᱮᱸ ᱚᱱᱮ ᱚᱱᱠᱟ ᱢᱤᱫᱴᱤᱡ
ᱦᱚᱭ ᱦᱚᱭ ᱟᱞᱮ ᱫᱚ ᱮᱱᱮᱡ ᱥᱮᱨᱮᱧ ᱠᱚᱫᱚ ᱵᱚᱞᱮ ᱮᱱᱮᱡ ᱥᱮᱨᱮᱧ ᱠᱚᱫᱚ ᱵᱟᱝ ᱦᱩᱭ ᱞᱮᱱᱟ ᱢᱮᱱᱠᱷᱟᱱ ᱥᱮᱨᱮᱧ ᱫᱚ ᱦᱩᱭ ᱞᱮᱱ ᱜᱮᱭᱟ ᱪᱮᱫ ᱞᱮᱠᱟ ᱠᱟᱛᱮᱜ ᱥᱮᱨᱮᱧ ᱨᱮᱭᱟᱜ ᱦᱚᱸᱠᱚᱢ ᱠᱚᱢᱯᱤᱴᱤᱥᱟᱱ ᱞᱮ ᱫᱚᱦᱚ ᱞᱮᱫᱟ᱾ ᱟᱫᱚ ᱢᱟᱹᱭ ᱵᱟ. ᱵᱩ ᱛᱟᱠᱩ ᱡᱟᱦᱟᱭ ᱜᱮ ᱥᱮᱨᱮᱧ ᱨᱮᱭᱟᱜ ᱤᱪᱷᱟ ᱛᱟᱦᱮᱸ ᱠᱟᱱ ᱛᱟᱠᱚᱣᱟ ᱩᱱᱠᱩ ᱜᱮᱠᱚ ᱥᱮᱨᱮᱧᱮᱫ ᱠᱟᱱ ᱛᱟᱦᱮᱸᱱᱟ᱾ ᱟᱫᱚ ᱚᱱᱟ ᱦᱤᱥᱟᱹᱵ ᱛᱮ ᱯᱨᱟᱭᱤᱡᱽ ᱞᱮ ᱮᱢᱟᱜ ᱠᱚᱣᱟ ᱩᱱᱠᱩ ᱦᱚᱸ ᱟᱨ ᱮᱢᱱᱤ ᱮ ᱨᱩ ᱠᱚᱫᱚ ᱨᱩ ᱵᱚᱞᱛᱮ ᱫᱚ ᱚᱱᱠᱟ ᱨᱩ ᱨᱮᱱᱟᱜ ᱦᱚᱸ ᱠᱚᱢᱯᱤᱴᱤᱥᱟᱱ ᱛᱟᱦᱮᱸ ᱞᱮᱱ ᱛᱟᱞᱮᱭᱟ ᱾ ᱦᱩᱸ ᱛᱟᱨᱯᱚᱨᱮ ᱱᱚᱝᱠᱟ ᱛᱤᱨᱤᱭᱳ ᱚᱨᱚᱝ ᱨᱮᱱᱟᱜ ᱦᱚᱸ ᱠᱚᱢ ᱠᱚᱢᱯᱤᱴᱤᱥᱟᱱ ᱞᱮ ᱫᱚᱦᱚ ᱠᱟᱜ ᱛᱟᱦᱮᱱᱟ ᱮ. ᱛᱚ ᱱᱚᱜᱚ ᱱᱚᱣᱟ ᱠᱤᱪᱷᱩ ᱠᱤᱪᱷᱩ ᱠᱚᱢᱯᱤᱴᱤᱥᱟᱱ ᱞᱮ ᱫᱚᱦᱚ ᱵᱟᱲᱟᱣ ᱠᱟᱜ ᱛᱟᱦᱮᱱᱟ᱾ ᱚᱱᱟ ᱠᱷᱟᱹᱛᱤᱨ ᱛᱮ ᱚᱱ ᱚᱱᱠᱟ ᱵᱟᱝᱠᱷᱟᱱ ᱫᱚ ᱮᱢᱱᱤ ᱮᱱᱮᱡ ᱥᱮᱨᱮᱧ ᱨᱮᱱᱟᱜ ᱫᱚ ᱾ ᱚ ᱡᱳᱣᱛᱷᱚ ᱵᱷᱟᱵᱮ ᱫᱚ ᱚᱱᱠᱟ ᱫᱚ ᱵᱟᱞᱮ ᱫᱚᱦᱚᱣ ᱠᱟᱜ ᱛᱟᱦᱮᱸᱱᱟ ᱾ ᱟᱫᱚ ᱱᱚᱝᱠᱟ ᱠᱟᱛᱮᱜ ᱜᱮ ᱟᱨᱠᱤ ᱟᱞᱮ ᱦᱚᱞᱮ ᱯᱟᱨᱚᱢ ᱠᱮᱫᱟ ᱵᱮᱥ ᱱᱟᱯᱟᱭ ᱫᱷᱟᱨᱟ ᱜᱮ ᱾ ᱟᱨ ᱟᱞᱮ ᱫᱚ ᱱᱚᱝᱠᱟ ᱫᱚ ᱯᱨᱳᱛᱤ ᱵᱚᱪᱷᱚᱨ ᱜᱮᱞᱮ ᱦᱩᱭ ᱦᱚᱪᱚᱭᱟ, ᱩ. ᱢᱚᱴᱟᱢᱳᱴᱤ ᱚᱱᱠᱟ ᱮ. ᱥᱟᱛ ᱟᱴ ᱵᱚᱪᱷᱚᱨ ᱦᱩᱭᱩᱜ ᱠᱟᱱᱟ᱾ ᱞᱮᱛᱟᱲ ᱜᱮᱞᱮ ᱚᱱᱠᱟ ᱞᱮ ᱠᱚᱨᱟᱣ ᱚᱪᱚᱭᱮᱫᱟ ᱟᱞᱮ ᱫᱚ ᱾
ᱦᱮᱸ ᱜᱚᱢᱠᱮ ᱟᱞᱮ ᱦᱚᱸ ᱡᱟᱣ ᱥᱮᱨᱢᱟ ᱞᱮᱠᱟ ᱜᱮ ᱱᱮᱥ ᱦᱚᱸ ᱚᱱᱠᱟᱜᱮ ᱱᱟᱭ ᱛᱮ ᱱᱟᱯᱟᱭ ᱛᱮᱞᱮ ᱯᱟᱨᱚᱢ ᱠᱮᱫᱟ ᱾ ᱟᱨ ᱱᱤᱦᱟᱹᱛ ᱜᱮ ᱟᱵᱚ ᱥᱟᱱᱛᱟᱲ ᱫᱚ ᱱᱩᱠᱤᱱ ᱫᱚ ᱚᱱᱛᱚᱨ ᱥᱮ ᱡᱤᱣᱤ ᱵᱷᱤᱫᱨᱤ ᱨᱮᱠᱤᱱ ᱛᱷᱟᱯ ᱚᱱ ᱠᱟᱱᱟ ᱱᱩᱠᱤᱱ ᱫᱚ ᱦᱤᱲᱤᱧ ᱚᱱᱟ ᱠᱟᱱᱟ ᱱᱩᱠᱤᱱ ᱫᱚ ᱦᱤᱲᱤᱧ ᱦᱚᱸ ᱞᱟᱹᱠᱛᱤ ᱵᱟᱝ ᱠᱟᱱᱟ ᱟᱨ ᱮᱢᱱᱤ ᱛᱮᱦᱚ ᱦᱤᱲᱤᱧ ᱦᱚᱸ ᱱᱩᱠᱤᱱ ᱫᱚ ᱵᱟᱠᱤᱱ ᱦᱤ ᱦᱤᱲᱤᱧ ᱧᱚᱜ-ᱟ ᱾
ᱦᱳᱭ ᱦᱳᱭ ᱡᱮᱦᱮᱛᱩ ᱩᱱᱠᱤᱱ ᱫᱚ ᱥᱩᱫᱩ ᱩᱱᱠᱤᱱ ᱫᱚ ᱵᱟᱝ ᱩᱱᱠᱤᱱ ᱪᱷᱟᱰᱟ ᱟᱨᱚ ᱩᱱ ᱩᱱ ᱨᱮᱱ ᱯᱩᱨᱳ ᱵᱚᱝᱥᱚ ᱩᱱᱠᱤᱱ ᱨᱮᱱ ᱯᱩᱨᱳ ᱵᱚᱝᱥᱚ ᱥᱮ ᱟᱵᱚ ᱨᱮᱱ ᱡᱟᱦᱟ ᱠᱚ ᱟᱨᱦᱚᱸ ᱵᱤᱨ ᱵᱟᱱᱴᱟ ᱠᱚ ᱛᱟᱦᱮᱸ ᱠᱟᱱᱟ ᱩᱱᱠᱤᱱ ᱪᱷᱟᱰᱟ ᱠᱟᱛᱮᱜ ᱦᱚᱸ, ᱟᱵᱩ ᱞᱟᱹᱜᱤᱫ ᱟᱨ ᱥᱮ ᱟᱵᱚ ᱫᱤᱥᱚᱢ ᱞᱟᱹᱜᱤᱫ ᱮ. ᱟᱠᱚᱣᱟᱜ ᱡᱤᱣᱤ ᱠᱚ ᱟᱞᱟᱭ ᱞᱮᱫᱟ ᱟᱨ ᱩᱱᱠᱩᱣᱟᱜ ᱦᱚᱲᱢᱚ ᱨᱮ ᱡᱟᱦᱟᱸ ᱢᱟᱭᱟᱝ ᱞᱤᱸᱜᱤᱜ ᱠᱟᱱᱟ ᱟᱵᱚᱣᱟᱜ ᱦᱚᱲᱢᱚ ᱨᱮᱦᱚᱸ ᱚᱱᱟ ᱢᱟᱭᱟᱢ ᱜᱮ ᱞᱤᱸᱜᱤᱜ ᱠᱟᱱᱟ ᱾ ᱛᱳ ᱩᱱᱠᱩᱣᱟᱜ ᱟᱸᱛᱛᱟ ᱥᱟᱱᱛᱤ ᱞᱟᱹᱜᱤᱫ ᱮᱸ ᱟᱵᱚ ᱪᱟᱸᱫᱳ ᱵᱚᱸᱜᱟ ᱴᱮᱜ ᱠᱚᱭ ᱫᱚ ᱮᱠᱫᱚᱢ ᱜᱮ ᱡᱟᱲᱩᱨ ᱜᱮᱭᱟ ᱾ ᱥᱮ ᱩᱱᱠᱩ ᱥᱚᱫᱷᱟᱝᱡᱩᱞᱤ ᱮᱢ ᱫᱚ ᱮᱠᱮᱱ ᱡᱟᱲᱩᱨ ᱜᱮᱭᱟ ᱾ ᱮ. ᱪᱮᱫᱟᱜ ᱵᱟᱝᱢᱟ ᱡᱮᱦᱩᱛᱩ ᱩᱱᱠᱩ ᱜᱮ ᱟᱵᱚᱨᱮᱱ ᱜᱮ ᱦᱟᱯᱲᱟᱢ ᱠᱚ ᱛᱟᱦᱮ ᱠᱟᱱᱟ᱾ ᱚᱱᱟ ᱠᱷᱟᱛᱤᱨ ᱛᱮ ᱦᱳᱭ ᱥᱮ,
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱵᱮᱱ ᱢᱮᱱ ᱟᱠᱟᱫᱟ ᱾ ᱛᱚᱵᱮ ᱚᱱᱮ ᱛᱚ ᱟᱞᱤᱧ ᱩᱱᱟᱜ ᱚᱱᱟ ᱫᱤᱠ ᱫᱤᱮᱭᱮ ᱩᱱᱟᱹᱜ ᱮᱠᱴᱟ ᱵᱟᱰᱟᱭ ᱵᱟᱹᱱᱩᱜ ᱛᱟᱹᱤᱧᱟ, ᱛᱚᱵᱮ ᱡᱟᱦᱟᱸ ᱛᱤᱱᱟᱹᱜ ᱜᱚᱴᱟᱝ ᱞᱤᱧ ᱵᱟᱰᱟᱭᱟ ᱩᱱᱟᱹᱜ ᱜᱷᱴᱟᱝ ᱫᱚ ᱮᱷ ᱞᱟᱹᱭ ᱠᱮᱫᱟᱞᱤᱧ ᱥᱮ ᱟᱨ ᱛᱮᱥᱟᱨ ᱞᱤᱧ ᱞᱟᱹᱭᱟ ᱦᱮᱸ ᱱᱚᱜᱼᱚᱭ ᱡᱮ ᱟᱷ ᱱᱤᱦᱟᱹᱛ ᱜᱮ ᱟᱵᱚ ᱥᱟᱞᱟᱜ ᱟᱵᱚ ᱟᱵᱚ ᱠᱷᱟᱹᱛᱤᱨ ᱤᱝᱨᱮᱡᱽ ᱥᱟᱞᱟᱜ ᱠᱤᱱ ᱞᱟᱹᱲᱦᱟᱹᱭ ᱞᱮᱱᱟ ᱟᱹᱠᱤᱱᱟᱜ ᱡᱤᱣᱤ ᱠᱤᱱ ᱟᱞᱟᱭ ᱠᱮᱫᱟ᱾
ᱦᱮᱸ ᱛᱚᱵᱮ ᱟᱹᱰᱤ ᱟᱹᱰᱤ ᱟᱹᱰᱤ ᱩᱱᱠᱤᱱ ᱦᱚᱸ ᱟᱹᱰᱤ ᱟᱹᱰᱤ ᱥᱟᱨᱦᱟᱣ ᱥᱮ ᱚᱱᱟ ᱥᱟᱸᱳᱛᱮ ᱟᱨᱚ ᱡᱟᱦᱟᱸ ᱛᱤᱱᱟᱹᱜ ᱮᱷ ᱮ ᱞᱟᱹᱲᱦᱟᱹᱭ ᱠᱚ ᱛᱟᱦᱮᱸ ᱞᱮᱱᱟ ᱩᱱᱠᱩ ᱠᱚᱦᱚᱸ ᱟᱹᱰᱤ ᱟᱹᱰᱤ ᱟᱹᱰᱤ ᱟᱭᱢᱟ ᱟᱭᱢᱟ ᱥᱟᱨᱦᱟᱣ ᱞᱤᱧ ᱮᱢᱟ ᱠᱚᱣᱟ᱾ ᱮᱸ ᱠᱟᱨᱚᱱ ᱩᱱᱠᱤ ᱩᱱᱠᱤᱱ ᱩᱱᱠᱩ ᱠᱚ ᱠᱷᱟᱹᱛᱤᱨ ᱜᱮ ᱟᱵᱚ ᱱᱚᱣᱟ ᱫᱷᱟᱹᱨᱛᱤ ᱨᱮ ᱱᱤᱛᱚᱜ ᱳᱷ ᱢᱟᱨᱥᱟᱞ ᱵᱚᱱ ᱧᱮᱞ ᱧᱟᱢᱮᱫᱼᱟ ᱟᱨ ᱵᱟᱝᱠᱷᱟᱱ ᱟᱵᱚ ᱥᱟᱱᱛᱟᱲ ᱫᱚ ᱯᱟᱞᱮᱜ ᱮᱷ ᱱᱚᱣᱟ, ᱢᱟᱱᱮ ᱟᱵᱚ ᱥᱟᱱᱛᱟᱲ ᱢᱮᱱ ᱛᱮᱜᱮ ᱯᱟᱞᱮ ᱡᱟᱹᱱᱤᱡ ᱵᱟᱵᱚ ᱛᱟᱦᱮᱸ ᱠᱚᱜ ᱠᱮᱭᱟ᱾ ᱦᱮᱸ᱾
ᱠᱟ ᱫᱚ ᱡᱚᱛᱚ ᱡᱚᱠᱷᱚᱱ ᱡᱚᱠᱷᱚᱱ ᱥᱟᱫᱷᱤᱱᱚᱛᱟ ᱥᱚᱝᱜᱨᱟᱢ ᱡᱚᱠᱷ ᱠᱷᱚᱱ ᱛᱟᱦᱮᱱ ᱠᱟᱱ ᱛᱟᱦᱮᱸᱱᱟ ᱥᱮ ᱯᱷᱩᱴᱜᱟᱹ ᱞᱟᱹᱲᱦᱟᱹᱭ ᱨᱮ ᱡᱟᱦᱟᱸ ᱟ ᱫᱟᱣ ᱫᱚ ᱞᱟᱷᱟ ᱨᱮ ᱫᱚ ᱥᱟᱱᱛᱟᱲ ᱜᱮᱵᱚᱱ ᱦᱟᱛᱟᱣᱮᱫ ᱠᱟᱱ ᱛᱟᱦᱮᱸᱱᱟ ᱟᱸ ᱯᱩᱭᱞᱩ ᱩᱱᱠ ᱚᱱᱠᱟ ᱜᱮᱠᱚ ᱛᱟᱦᱮᱸ ᱠᱟᱱᱟ ᱟᱭᱢᱟ ᱟᱵᱚᱨᱮᱱ ᱡᱮᱢᱚᱱ ᱵᱟᱵᱟ ᱛᱤᱞᱠᱟᱹ ᱢᱟᱺᱡᱷᱤ᱾ ᱮᱸ ᱵᱤᱨ ᱵᱟᱹᱡᱟᱹᱟᱞ᱾ ᱟᱸ ᱟᱨᱚ ᱵᱤᱨᱥᱟ ᱢᱩᱱᱰᱟ ᱟᱨᱚ ᱮᱴᱟᱜ ᱡᱟᱹᱛᱤ ᱠᱚᱨᱮᱱ, ᱢᱮᱱᱠᱷᱟᱱ ᱥᱟᱱᱛᱟᱲ ᱜᱮᱠᱚ ᱛᱟᱦᱮᱸ ᱠᱟᱱᱟ ᱛᱚ ᱩᱱᱠᱩ ᱮᱥᱴ ᱴᱤ ᱠᱮᱴᱟᱜᱚᱤ ᱜᱮᱠᱚ ᱛᱟᱦᱮᱸ ᱠᱟᱱᱟ ᱛᱚ ᱯᱟᱹᱦᱤᱞ ᱫᱚ ᱩᱱᱠᱩ ᱜᱮᱠᱚ ᱞᱟᱹᱲᱦᱟᱹᱭ ᱠᱟᱱ ᱛᱟᱦᱮᱱ ᱛᱟᱵᱚᱱᱟ ᱟᱵᱚᱨᱮᱱ ᱫᱚ ᱩᱸ ᱛᱳ ᱱᱚᱝᱠᱟᱟᱜᱮ ᱢᱤᱫᱴᱮᱱ, ᱢᱤᱫᱴᱮᱱ ᱥᱚᱝᱜᱨᱟᱢ ᱛᱟᱦᱮᱸ ᱠᱟᱱᱟ᱾ ᱤᱱᱟᱹ ᱛᱟᱭᱚᱢ ᱟᱫᱚ ᱟᱵᱚᱨᱮᱱ ᱛᱷᱚᱲᱟ ᱱᱚᱣᱟ ᱨᱟᱡᱽᱱᱤᱛᱤ ᱥᱮᱱᱟᱜ ᱛᱷᱚᱲᱟ ᱤᱭᱟᱹ ᱠᱚᱢ ᱜᱮᱛᱟ ᱵᱚᱱᱟ᱾ ᱛᱚ ᱚᱱᱟ ᱠᱷᱟᱹᱛᱤᱨ ᱛᱮ ᱟᱵᱚᱣᱟᱜ ᱡᱟᱦᱟᱸ ᱱᱟᱜᱟᱢ ᱨᱮᱭᱟᱜ ᱥᱟᱠ ᱠᱟᱢ ᱥᱮ ᱵᱷᱟᱨᱚᱛ ᱨᱮᱭᱟᱜ ᱱᱟᱜᱟᱢ ᱨᱮᱭᱟᱜ ᱥᱟᱠᱟᱢ ᱨᱮ᱾ ᱮᱸ ᱛᱚ ᱚᱱᱰᱮ ᱥᱩᱫᱩ ᱢᱟᱛᱨᱚ ᱥᱤᱫᱷᱩ ᱠᱟᱹᱱᱩ ᱚᱶ ᱛᱟᱹᱠᱤᱱᱟᱜ ᱜᱮ ᱮᱠᱢᱟᱛᱨᱚ ᱧᱩᱛᱩᱢ, ᱚᱱᱟᱦᱚᱸ ᱠᱟᱹᱴᱤᱡ ᱪᱩᱞᱩᱝ ᱚᱠᱠᱷᱚᱨ ᱨᱮ ᱨᱟᱠᱟᱵ ᱢᱮᱱᱟᱜ ᱠᱟᱹᱴᱤᱡ ᱪᱩᱞᱩᱝ ᱜᱮ ᱨᱟᱠᱟᱵ ᱢᱮᱱᱟᱜᱼᱟ᱾ ᱟ ᱛᱳ ᱚᱱᱟ ᱠᱷᱟᱹᱛᱤᱨ ᱛᱮ ᱟᱵᱚ ᱡᱩᱫᱤ ᱮᱸ ᱱᱚᱝᱠᱟ ᱦᱩᱞ ᱢᱟᱦᱟ ᱥᱮ ᱟᱨᱚ ᱡᱟᱦᱟᱱ ᱡᱩᱢᱤᱫ ᱨᱮᱭᱟᱜ ᱟᱸ ᱡᱟᱦᱟᱱ ᱟᱸᱱ ᱠᱟᱹᱢᱤ ᱦᱚᱨᱟ ᱠᱚ ᱵᱟᱵᱚ ᱠᱚᱨᱟᱣᱟ ᱚᱱᱠᱟᱜᱮᱛ ᱛᱟᱦᱚᱞᱮ ᱢᱤᱫ ᱫᱤᱱ ᱦᱤᱞᱳᱜ ᱟᱵᱚᱣᱟᱜ ᱟᱸ ᱚᱱᱟ ᱡᱟᱦᱟᱸ ᱱᱟᱥᱤᱱᱟᱜ ᱢᱮᱱᱟᱜᱼᱟ ᱚᱱᱟ ᱱᱟᱜᱟᱢ ᱥᱟᱠᱟᱢ ᱠᱷᱚᱡ ᱦᱚᱸ ᱟᱵᱚᱣᱟᱜ ᱟᱸ ᱪᱤᱱᱦᱟᱹ ᱦᱚᱸ ᱨᱟᱠᱟᱵ ᱩᱛᱟᱹᱨᱚ-ᱟ᱾ ᱚᱱᱟ ᱠᱷᱟᱹᱛᱤᱨ ᱛᱮ ᱱᱚᱝᱠᱟᱱ ᱦᱩᱞ ᱢᱟᱦᱟ ᱞᱮᱠᱟ ᱥᱮ ᱟᱨᱚ ᱚᱱᱠᱟ ᱡᱩᱢᱤᱫ ᱚᱱᱠᱟ ᱠᱟᱹᱢᱤ ᱦᱚᱨᱟ ᱠᱚ ᱠᱚᱨᱟᱣ ᱞᱮᱠ ᱠᱟᱱᱟ ᱥᱮ ᱫᱚᱨᱠᱟᱨ ᱠᱟᱱᱟ᱾ ᱟᱸ ᱟᱵᱚᱣᱟᱜ ᱯᱚᱨᱤᱪᱚᱭ ᱫᱚᱦᱚ ᱞᱟᱹᱜᱤᱫ, ᱦᱳᱭᱥᱮ᱾
ᱦᱮᱸ ᱜᱚᱝᱠᱮ, ᱟᱹᱰᱤ ᱮᱸ ᱡᱚᱛᱷᱟᱛ ᱠᱟᱛᱷᱟ ᱜᱮᱵᱮᱱ ᱢᱮᱱ ᱠᱟᱫᱟ, ᱟᱹᱰᱤ ᱟᱭᱢᱟ ᱟᱭᱢᱟ ᱥᱟᱨᱦᱟᱣ᱾ᱦᱮᱸ ᱦᱮᱸ ᱛᱚᱵᱮ ᱱᱚᱜᱼᱚᱭ ᱡᱮ ᱟᱵᱮᱱ ᱵᱮᱱ ᱞᱟᱹᱭ ᱠᱮᱜᱼᱟ ᱡᱩᱢᱤᱫ, ᱩᱱᱠᱩ ᱩᱱ ᱥᱚᱢᱚᱭ ᱟᱹᱰᱤ ᱱᱟᱯᱟᱭ ᱩᱱᱠᱩ ᱠᱚ ᱦᱚᱭᱛᱳ ᱟᱵᱚ ᱩᱱ ᱥᱚᱢᱚᱭ ᱟᱵᱚᱣᱟᱜ ᱩᱱᱟᱹᱜ ᱮᱠᱴᱟ ᱟᱦ ᱟᱵᱚᱨᱮᱱ ᱢᱟᱨᱟᱝ ᱦᱟᱯ ᱯᱲᱟᱢ ᱠᱚ ᱩᱱᱟᱹᱜ ᱩᱱᱟᱹᱜ ᱮᱠᱴᱟ, ᱩᱱ ᱥᱚᱢᱚᱭ ᱩᱱᱟᱹᱜ ᱮᱠᱴᱟ ᱵᱩᱡᱽ ᱵᱟᱝ ᱛᱟᱦᱮᱸ ᱞᱮᱱ ᱛᱟᱠᱚᱣᱟ ᱛᱚᱵᱮ ᱱᱩᱠᱩ ᱱᱩᱠᱩ ᱡᱟᱦᱟᱸᱭ ᱵᱤᱨ ᱵᱟᱱᱴᱟ ᱠᱚ ᱟᱠᱚ ᱱᱤᱦᱟᱹᱛ ᱜᱮ ᱵᱩᱡᱽ ᱠᱟᱛᱮᱫ, ᱢᱤᱪᱷᱤᱞ ᱫᱚᱦᱚ ᱠᱟᱛᱮᱫ, ᱜᱟᱯᱟᱞᱢᱟᱨᱟᱣ ᱠᱟᱛᱮᱫ ᱩᱱᱠᱩ ᱥᱟᱞᱟᱜ ᱞᱟᱹᱲᱦᱟᱹᱭ ᱠᱚ ᱛᱤᱸᱜᱩᱭᱮᱱᱟ᱾ ᱟᱹᱰᱤ ᱟᱹᱰᱤ ᱮᱠ ᱠᱚᱱ ᱮᱸᱦ ᱢᱚᱱᱮ ᱦᱩᱭᱩᱜ ᱠᱟᱱᱟ᱾
ᱦᱮᱸ, ᱛᱚᱵᱮ ᱚᱱᱠᱟᱜᱮ ᱡᱩᱫᱤ ᱟᱵᱚ ᱱᱚᱜᱼᱚᱭ ᱡᱮ ᱱᱤᱛᱚᱜ ᱟᱵᱚ ᱥᱟᱱᱛᱟᱲ ᱵᱚᱭᱦᱟ ᱠᱚ ᱡᱚᱛᱚ ᱡᱩᱫᱤ ᱚᱱᱠᱟᱜᱮ ᱢᱚᱱᱮ ᱠᱮᱴᱮᱡ ᱠᱟᱛᱮᱫ ᱦᱮᱸ ᱡᱩᱫᱤ ᱵᱚᱱ ᱥᱮ ᱚᱱᱠᱟ ᱞᱟᱹᱴᱩ ᱞᱟᱹᱴᱩ ᱚᱱᱠᱟ ᱢᱤᱪᱷᱤᱞ ᱫᱚᱦᱚ ᱠᱟᱛᱮᱫ ᱡᱩᱫᱤ ᱟᱵᱚ ᱥᱟᱱᱛᱟᱲ ᱵᱚᱱ ᱨᱚᱯᱚᱲ ᱵᱟᱲᱟᱭ ᱠᱮᱭᱟ᱾ ᱟᱹᱰᱤᱜᱮ ᱮ ᱱᱟᱯᱟᱭ ᱠᱚᱜᱼᱟ ᱟᱹᱞᱤᱧᱟᱜ ᱢᱮᱱ ᱫᱚ᱾
ᱦᱳᱭ ᱦᱳᱭ, ᱚᱱᱟ ᱢᱟ ᱱᱟᱯᱟᱭ ᱠᱚᱜ ᱜᱮ ᱥᱮ ᱚᱱᱟ ᱫᱚ ᱫᱚᱨᱠᱟᱨ ᱠᱟᱱ ᱜᱮᱭᱟ᱾ ᱮᱸ ᱪᱮᱫᱟᱜ ᱡᱮ ᱚᱱᱠᱟ ᱢᱤᱫᱴᱮᱱ ᱟᱵᱚ ᱫᱚ ᱡᱮᱦᱮᱛᱩ ᱮᱠᱷᱚᱱ ᱛᱤᱱᱟᱹᱜ ᱵᱚᱱ ᱥᱤᱠᱠᱷᱤᱛᱚᱜ ᱠᱟᱱᱟ ᱥᱮ ᱥᱚᱵᱽᱵᱷᱚ ᱥᱚᱢᱟᱡ ᱥᱮᱫ ᱵᱚᱱ ᱪᱟᱞᱟᱜ ᱠᱟᱱᱟ᱾ ᱛᱚ ᱥᱟᱱᱛᱟᱲ ᱟᱵᱚ ᱥᱟᱱᱛᱟᱲ ᱦᱩᱭᱮ ᱥᱟᱱᱛᱟᱲ ᱥᱟᱱ ᱛᱟᱞᱤ ᱨᱚᱲ ᱵᱚᱱ ᱞᱟᱡᱟᱜ ᱠᱟᱱᱟ᱾ ᱛᱚ ᱱᱚᱜᱼᱚᱱᱟ ᱜᱮ ᱢᱤᱫᱴᱟᱹᱝ ᱟᱹᱰᱤ ᱢᱟᱨᱟᱝ ᱨᱟᱝ ᱟᱵᱚᱣᱟᱜ ᱯᱷᱚᱞᱴ ᱠᱟᱱᱟ ᱡᱮᱦᱮᱛᱩ ᱱᱚᱝᱠᱟᱜᱮ ᱠᱤᱪᱷᱩ ᱢᱟᱪᱮᱫ ᱠᱚ ᱢᱮᱱᱟᱜ ᱠᱚᱣᱟ ᱥᱮ ᱱᱚᱝᱠᱟ ᱟ ᱠᱤᱪᱷᱩ ᱢᱟᱨᱟᱝ ᱢᱟᱨᱟᱝ ᱦᱚᱲ ᱢᱮᱱᱟᱜ ᱠᱚᱣᱟ ᱡᱟᱦᱟᱸᱭ ᱵᱷᱟᱹᱜᱤ ᱴᱷᱟᱶ ᱨᱮᱠᱚ ᱯᱳᱣᱪᱷᱟᱣ ᱠᱟᱱᱟ᱾ ᱛᱚ ᱩᱱᱠᱩ ᱤᱧᱤᱧ ᱧᱮᱞ ᱟᱠᱟᱫ ᱠᱚᱣᱟ ᱟᱠᱚ ᱥᱟᱱᱛᱟᱲ ᱦᱚᱭᱮ ᱟᱠᱚ ᱡᱚᱠᱷᱚᱱ ᱟᱠᱚ ᱚᱲᱟᱜ ᱠᱚ ᱱᱮᱣᱛᱟ ᱤᱫᱤᱧᱟ ᱥᱮ ᱡᱟᱦᱟᱱᱟᱜ ᱠᱚ ᱤᱭᱟᱹᱭᱟ ᱛᱚ ᱟᱠᱚᱨᱮᱱ ᱜᱤᱫᱽᱨᱟᱹ ᱯᱤᱫᱽᱨᱟᱹ ᱠᱚ ᱥᱟᱶ ᱥᱮ ᱟᱠᱚᱨᱮᱱ ᱡᱟᱦᱟᱸᱭ ᱜᱷᱟᱨᱚᱸᱡᱽ ᱨᱮᱱ ᱦᱚᱲ ᱠᱚ ᱢᱮᱱᱟᱜ ᱠᱚ ᱟ ᱩᱱᱠᱩ ᱥᱟᱶ ᱵᱟᱝᱞᱟ ᱛᱮᱠᱚ ᱜᱟᱞᱢᱟᱨᱟᱜᱼᱟ ᱛᱚ ᱱᱚᱜᱼᱚ ᱱᱚᱣᱟ ᱫᱚ ᱢᱤᱫᱴᱮᱱ ᱟᱹᱰᱤ ᱵᱟᱹᱲᱤᱡ ᱜᱤᱧ ᱢᱚᱱᱮᱭᱟ ᱤᱧ ᱛᱚ ᱡᱮᱦᱮᱛᱩ ᱥᱟᱱᱛᱟᱲ ᱦᱚᱭᱮ ᱟᱸ ᱥᱟᱱᱛᱟᱲ ᱛᱮ ᱵᱟᱭ ᱨᱚᱲᱟ, ᱟᱵᱟᱨ ᱠᱤᱪᱷᱩ ᱦᱚᱲ ᱢᱮᱱᱟᱜ ᱠᱚᱣᱟ ᱡᱮ ᱩᱱᱤ ᱢᱮᱱᱟ ᱡᱮ ᱟᱢᱤ ᱥᱟᱱᱛᱟᱞ ᱢᱮᱱᱠᱷᱟᱱ ᱠᱚᱛᱷᱟ ᱵᱩᱡᱛᱮ ᱯᱟᱨᱤ ᱟᱨ ᱵᱚᱞᱛᱮ ᱯᱟᱨᱤᱱᱟ ᱱᱚᱜᱼᱚᱱᱟ ᱠᱚᱫᱚ ᱢᱤᱫᱴᱮᱱ ᱟᱹᱰᱤ ᱢᱟᱨᱟᱝ ᱟᱭᱰᱮᱱᱴᱤ ᱴᱤᱴᱤ ᱟᱢᱟᱜ ᱟᱸ ᱱᱚᱥᱴᱚᱜ ᱠᱟᱱ ᱛᱟᱢ ᱞᱮᱠᱟᱧ ᱵᱩᱡᱷᱟᱹᱣᱟ ᱤᱧ ᱫᱚ᱾ ᱦᱳᱭ ᱥᱮᱪᱮᱫ ᱱᱚᱣᱟ ᱵᱮᱯᱟᱨ ᱛᱮ ᱟᱢ ᱪᱮᱫ ᱮᱢ ᱢᱮᱱᱟ?
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱜᱮᱢ ᱢᱮᱱ ᱠᱟᱫᱟ ᱱᱚᱜᱼᱚ ᱱᱚᱣᱟ ᱫᱚ ᱟᱼᱟᱥᱚᱞ ᱵᱮᱯᱟᱨ ᱫᱚᱢ ᱵᱩᱡᱽ ᱞᱮᱠᱷᱟᱱ ᱢᱟᱱᱮ ᱪᱩᱞᱤ ᱥᱟᱱᱛᱟᱲ ᱦᱚᱯᱚᱱ ᱠᱟᱛᱮᱜ ᱡᱩᱫᱤ ᱡᱚᱱᱚᱢ ᱡᱟᱱᱟᱢᱚᱜᱼᱟ ᱥᱮ ᱩᱱᱤ ᱫᱚ ᱥᱟᱱᱛᱟᱲ ᱨᱚᱲ ᱜᱮ ᱮ ᱱᱤᱦᱟᱹᱛ ᱜᱮ ᱵᱟᱰᱟᱭ ᱫᱚᱨᱠᱟᱨ ᱠᱟᱱᱟ ᱟᱨ ᱮ ᱥᱟᱱᱛᱟᱲ ᱮ ᱦᱚᱯᱚᱱ ᱠᱟᱛᱮᱫ ᱡᱩᱫᱤ ᱡᱚᱱᱚᱢᱮᱱᱟ ᱢᱟᱱᱮ ᱩᱱᱤ ᱫᱚ ᱮ ᱡᱩᱫᱤ ᱵᱟᱭ ᱥᱮᱬᱟᱭ ᱛᱮᱦᱚᱸ ᱥᱟᱱᱛᱟᱲ ᱨᱚᱲ ᱫᱚ ᱛᱟᱦᱮᱱ ᱜᱮᱭᱟ, ᱟᱨ ᱤᱪᱷᱟᱹᱠᱨᱤ ᱛᱮᱦᱚᱸ ᱮᱸ ᱠᱤᱪᱷᱩ ᱜᱟᱱ ᱦᱚᱨ ᱡᱮ ᱚᱱᱮ ᱡᱮ ᱩᱱᱤ ᱫᱚ ᱚ ᱢᱟᱪᱮᱫ ᱠᱟᱱᱟᱭ ᱢᱟᱪᱮᱫ ᱨᱮᱱ ᱜᱤᱫᱟᱹᱨ ᱠᱟᱱᱟᱭ ᱚᱱᱟ ᱦᱚᱸ ᱢᱤᱫᱴᱮᱱ ᱩᱱᱠᱩᱣᱟᱜ ᱢᱤᱫᱴᱤᱡ ᱮ ᱢᱚᱱᱮᱨᱮ ᱮ, ᱮ ᱫᱚᱢ ᱛᱟᱦᱮᱱᱟ ᱦᱮᱥᱮ ᱚᱱᱠᱟ ᱢᱤᱫᱴᱤᱡ ᱮ ᱫᱤ ᱞᱟᱹᱴᱩ ᱦᱚᱲ ᱢᱚᱱᱮᱜᱼᱟᱭ ᱟᱫᱚ ᱳᱭ ᱠᱟᱨᱚᱱ ᱛᱮᱦᱚᱸ ᱠᱤᱪᱷᱩ ᱜᱟᱱ ᱫᱚ ᱚᱱᱠᱟ ᱡᱮ ᱢᱚᱴᱷᱮ ᱠᱚ ᱞᱟᱹᱭᱟ ᱤᱧ ᱫᱚ ᱚᱱᱟ ᱮ ᱥᱟᱵᱚ ᱥᱟᱱᱛᱟᱲ ᱨᱚᱲ ᱠᱚᱫᱚ ᱵᱟᱹᱧ ᱵᱟᱲᱟᱭᱟ ᱡᱮ ᱤᱧ ᱫᱚ ᱮ ᱥᱟᱱᱛᱟᱲ ᱠᱟᱱ ᱜᱤᱭᱟᱹᱧ᱾ ᱦᱮᱸ ᱛᱚᱵᱮ ᱱᱤᱦᱟᱹᱛᱤ ᱦᱳᱭᱛᱳ ᱵᱟᱭ ᱵᱟᱰᱟᱭ ᱨᱮᱦᱚᱸ ᱱᱤᱦᱟᱹᱛᱤ ᱚᱱᱟ ᱫᱚ ᱵᱟᱰᱟᱭ ᱫᱚᱨᱠᱟᱨ ᱠᱟᱱᱟ ᱠᱟᱨᱚᱱ ᱟᱵᱚ ᱥᱟᱱᱛᱟᱲ ᱫᱚ ᱥᱟᱱᱛᱟᱲ ᱜᱮᱛᱚ᱾ ᱮ ᱚᱱᱠᱟ ᱮ ᱫᱤᱠᱩ ᱪᱷᱟᱛᱤᱠ ᱜᱮ ᱢᱚᱱᱮ ᱞᱮᱱᱠᱷᱟᱱ ᱫᱚ ᱵᱟᱝ ᱜᱟᱱᱚᱜᱼᱟ᱾ ᱦᱮᱸ ᱟᱨ ᱩᱝᱠᱩ ᱠᱚᱫᱚ ᱚ ᱨᱚᱲ ᱜᱚᱞᱯᱷᱚ ᱨᱮᱫᱚ ᱨᱚᱲ ᱜᱚᱞᱯᱷᱚ ᱟᱨ ᱡᱟᱦᱟᱱᱟᱜ ᱟᱸ ᱫᱩᱠ ᱵᱤᱯᱚᱫ ᱨᱮᱫᱚ ᱱᱟᱦᱟᱜ ᱟᱸ ᱟᱵᱚ ᱥᱟᱱᱛᱟᱲ ᱜᱮ ᱦᱟᱸᱜ ᱵᱚᱱ ᱚᱣᱟᱨ ᱨᱟᱠᱟᱵ ᱮᱭᱟ ᱦᱮᱸ ᱥᱮ ᱵᱟᱝ?
ᱦᱚᱭ ᱦᱚᱭ ᱦᱚᱸ᱾ ᱚ ᱛᱚᱵᱮ ᱢᱟ ᱟᱞᱟᱝᱟᱜ ᱴᱟᱭᱤᱢ ᱦᱚᱸ ᱢᱩᱪᱟᱹᱫ ᱮᱱ ᱛᱟᱞᱟᱝᱼᱟ ᱛᱚ ᱱᱤᱝᱠᱟ ᱜᱮᱞᱟᱝ ᱜᱟᱞᱢᱟᱨᱟᱜᱼᱟ ᱡᱩᱫᱤ ᱟᱢ ᱯᱦᱤᱨᱤ ᱢᱮᱱᱟᱜ ᱠᱷᱟᱡᱮᱢ ᱯᱷᱳᱱ ᱫᱟᱲᱮᱜᱼᱟ᱾
ᱟᱪᱪᱷᱟ ᱟᱪᱪᱷᱟ ᱴᱷᱤᱠᱟᱹᱱ ᱜᱮᱭᱟ ᱦᱮᱸ ᱢᱟ ᱡᱚᱦᱟᱨ ᱦᱮᱸ᱾